ᱦᱮᱸ ᱡᱚᱦᱟᱨ ᱜᱮ᱾
ᱟᱹᱰᱤ ᱫᱤᱱ ᱯᱚᱨ
ᱦᱮᱸ ᱜᱚᱢᱠᱮ ᱟᱱᱠᱟ ᱟᱰᱤ ᱫᱤᱱ ᱯᱚᱨᱮ ᱮᱠᱫᱚᱢ
ᱱᱟᱯᱟᱭ ᱜᱮᱭᱟᱵᱤᱱ ᱛᱚ?
ᱦᱮᱸ ᱟᱹᱞᱤᱧ ᱫᱚ ᱱᱟᱯᱟᱭ ᱜᱮ, ᱟᱹᱵᱤᱱ ᱜᱮ ᱚᱠᱟ ᱞᱮᱠᱟ ᱢᱮᱱᱟᱜ ᱵᱤᱱᱟ?
ᱟᱞᱤᱧ ᱦᱚᱸ ᱜᱚᱝᱠᱮ ᱢᱚᱴᱟᱟᱢᱩᱴᱤ ᱱᱟᱯᱟᱭ ᱵᱟᱲᱟᱟᱜ ᱜᱮ ᱟᱯᱮ ᱠᱚᱣᱟᱜ ᱟᱫᱟ ᱫᱩᱞᱟᱹᱲ ᱛᱮ ᱵᱟᱵᱤᱱ ᱠᱚᱞ ᱵᱟᱲᱟᱭ ᱫᱟ?
ᱦᱮᱸ ᱜᱚᱝᱠᱮ ᱠᱚᱞ ᱫᱚᱞᱤᱧ ᱠᱚᱞ ᱠᱮᱭᱟ ᱟᱹᱞᱤᱧ ᱦᱚᱸ ᱠᱟᱹᱴᱤᱡ ᱠᱟᱹᱢᱤ ᱪᱟᱯ ᱨᱮ ᱫᱚᱢᱮᱞᱤᱧ ᱛᱟᱦᱮᱸ ᱠᱟᱱᱟᱱ ᱫᱚ ᱵᱮᱥ ᱧᱚᱜ ᱜᱮ᱾
ᱟᱪᱪᱷᱟ ᱟᱪᱪᱷᱟ ᱟᱫᱚ ᱥᱚᱢᱚᱭ ᱠᱚ ᱵᱟᱵᱤᱱ ᱧᱟᱢ ᱠᱟᱫᱟ?
ᱦᱳᱭ ᱦᱳᱭ᱾
ᱟᱪᱪᱷᱟ ᱪᱷᱟ ᱪᱷᱟ᱾ ᱚᱲᱟᱜ ᱠᱚᱨᱮ ᱥᱟᱱᱟᱢ ᱠᱚᱜᱮ ᱱᱟᱯᱟ ᱵᱟᱲᱟᱭ ᱜᱮᱛᱚ?
ᱦᱮᱸ ᱜᱚᱝᱠᱮ ᱥᱟᱱᱟᱢ ᱠᱚᱜᱮ ᱱᱟᱯᱟᱭ ᱜᱮ ᱢᱮᱱᱟᱜ ᱟᱠᱟᱫ ᱠᱚᱣᱟ ᱟᱹᱵᱤᱱ ᱥᱮᱫ ᱠᱷᱚᱱ ᱜᱮ ᱚᱠᱟᱞᱮᱠᱟ ᱜᱚᱝᱠᱮ?
ᱟᱹᱞᱤᱧ ᱥᱮᱫ ᱮᱠᱷᱚᱱᱳ ᱜᱚᱝᱠᱮ ᱟᱯᱟᱛᱚ ᱠᱷᱟᱱ ᱱᱟᱯᱟᱭ ᱵᱟᱲᱟ ᱜᱮ ᱜᱚ ᱵᱟᱵᱟ ᱛᱟᱠᱚ ᱫᱚ ᱦᱮᱸ, ᱛᱟᱦᱚᱞᱮ ᱜᱚᱝᱠᱮ ᱵᱮ ᱵᱩᱨᱩ ᱵᱚᱸᱜᱟ ᱫᱚᱵᱤᱱ ᱪᱟᱞᱟᱜ-ᱟ ᱥᱮ ᱵᱟᱝ?
ᱦᱮᱸ ᱦᱮᱸ ᱟᱞᱵᱮᱱ ᱞᱟᱹᱭᱟ ᱜᱚᱝᱠᱮ ᱪᱟᱞᱟᱣ ᱵᱟᱞᱤᱧ ᱪᱟᱞᱟᱣ ᱞᱮᱱ ᱜᱮᱭᱟ ᱵᱩᱨᱩ ᱦᱚᱸ ᱫᱮᱡ ᱢᱟᱞᱤᱧ ᱫᱮᱡ ᱮᱱᱟ ᱟᱝᱜᱚ ᱥᱚᱢᱚᱭ ᱢᱟ ᱫᱚᱢᱮᱞ ᱞᱤᱧ ᱞᱚᱦᱚᱫ ᱪᱟᱵᱟᱭᱮᱱ ᱫᱚᱢᱥᱮ᱾
ᱟᱨ ᱟᱞᱚᱵᱤᱱ ᱞᱟᱹᱭᱟ ᱜᱚᱝᱠᱮ ᱡᱷᱤᱯᱤᱨ ᱡᱷᱤᱯᱤᱨ ᱫᱟᱜ, ᱦᱮᱸ ᱫᱟᱜ ᱟᱠᱟᱫᱟ ᱜᱚᱢᱠ ᱫᱚᱢᱮ ᱫᱟᱜ ᱟᱫ ᱱᱤᱭᱟᱹ ᱫᱷᱟᱟᱜᱤᱧ ᱧᱮᱞ ᱫᱟ᱾
ᱮᱠᱫᱚᱢ ᱜᱚᱝᱠᱮ ᱱᱤᱭᱟ ᱫᱷᱟᱣ ᱫᱟ ᱥᱟᱹᱨᱤ ᱜᱮ ᱫᱚᱢᱮᱭ ᱫᱟᱜ ᱠᱟᱫᱟᱭ᱾
ᱟᱹᱞᱤᱧ ᱵᱟᱞᱤᱧ ᱪᱟᱞᱟᱣ ᱫᱟᱲᱭᱟᱫᱟ ᱠᱤᱱᱛᱩ ᱢᱮᱱᱠᱷᱟᱱ ᱮᱸ ᱦᱚᱭ ᱛᱚ ᱥᱳᱚᱥᱟᱞ ᱢᱤᱰᱤᱭᱟ ᱠᱚᱨᱮ ᱞᱤᱧ ᱧᱮᱞ ᱫᱟ ᱫᱚᱢᱮ ᱫᱟᱜ ᱟᱠᱟᱫᱟᱭ ᱛᱚ ᱾
ᱦᱳᱭ ᱜᱚᱢᱠᱮ ᱫᱚᱢᱮ ᱡᱳᱨ ᱫᱟᱜ
ᱛᱟᱦᱚᱞᱮ ᱜᱚᱝᱠᱮ ᱪᱮᱫ ᱠᱚᱵᱤᱱ ᱦᱟᱛᱟᱣ ᱠᱮᱫᱟ?
ᱚᱱᱟ ᱠᱚᱫᱚ ᱡᱳᱚᱴ ᱛᱤᱨᱭᱳ ᱟᱨ ᱵᱟᱱᱟᱢ ᱞᱤᱧ ᱦᱟᱛᱟᱣ ᱠᱟᱫᱟ ᱢᱮᱱᱛᱮ ᱾
ᱵᱟ ᱜᱚᱝᱠᱮ ᱟᱵᱤᱱ ᱥᱩᱥᱤᱠᱟ ᱫᱚ ᱛᱟᱦᱚᱞᱮ?
ᱦᱮᱸ ᱜᱚᱢᱠᱮ ᱮᱠᱫᱚᱢ ᱟᱨ ᱟᱞᱚᱵᱚᱵᱤᱱ ᱞᱟᱹᱭᱟ, ᱟᱹᱞᱤᱧ ᱢᱟᱞᱤᱧ ᱞᱟᱹᱭ ᱞᱮᱫᱟ ᱦᱟᱸᱜ ᱚᱸᱰᱮ ᱦᱟᱸᱜ ᱯᱟᱜ ᱯᱟᱛᱟᱞᱤᱧ ᱮᱱᱮᱡᱟ ᱦᱟᱸᱜ ᱫᱷᱩᱲᱤ ᱞᱤᱧ ᱴᱰᱤᱜᱞᱟᱹᱣᱟ, ᱢᱮᱱᱠᱷᱟᱱ ᱜᱚᱝᱠᱮ ᱫᱷᱩᱲᱤ ᱫᱚ ᱵᱟᱹᱱᱩᱜ ᱟᱠᱟᱫᱟ ᱞᱚᱥᱚᱫ ᱜᱮᱞᱤᱧ ᱮᱠᱫᱚᱢ ᱞᱤᱧ ᱚᱴᱟᱝ ᱠᱮᱫᱟ ᱾
ᱟᱪᱪᱷᱟ ᱪᱷᱟ ᱪᱷᱟ ᱢᱟᱱᱮ ᱡᱟᱠ ᱫᱚ ᱜᱚᱝᱠᱮ ᱥᱮᱨᱚᱠᱚᱢ ᱡᱟᱠ ᱞᱮᱱᱟ ᱥᱮ ᱪᱮᱫ?
ᱮᱠᱫᱚᱢ ᱜᱚᱢᱠᱮ ᱟᱹᱰᱤ ᱮᱠᱫᱚᱢ ᱟᱹᱰᱤ ᱡᱟᱜᱽ ᱜᱚᱫ ᱞᱮᱱᱟ ᱮᱠᱲᱟ ᱫᱚ ᱮᱠᱫᱚᱢ᱾
ᱟᱵᱤᱱᱟᱜ ᱠᱟᱛᱷᱟ ᱛᱮ ᱵᱩᱡᱷᱟᱹᱜ ᱠᱟᱱ ᱜᱮᱭᱟ ᱡᱮ ᱡᱟᱠ ᱫᱚ ᱵᱷᱟᱜᱤ ᱜᱮ ᱡᱟᱸᱠ ᱞᱮᱱ ᱛᱟᱦᱮᱸᱱᱟ ᱛᱟᱦᱚᱞᱮ ᱦᱮᱸ᱾
ᱮᱫᱚᱢ ᱥᱟᱹᱨᱤ ᱜᱮ ᱜᱚᱝᱠᱮ ᱟᱫᱚ ᱞᱚᱥᱚᱜ ᱜᱮ ᱜᱚᱴᱟ ᱞᱤᱧ ᱯᱟᱹᱟᱥᱤᱨᱟᱱᱟ ᱮᱠᱫᱚᱢ, ᱫᱷᱩᱫᱲᱤ ᱢᱟ ᱵᱟᱹᱞᱤᱧ ᱵᱟᱝ ᱛᱟᱦᱮᱸ ᱠᱟᱱᱟ ᱰᱩᱲᱤ ᱞᱤᱧ ᱚᱴᱟᱝ ᱠᱮᱭᱟ ᱢᱮᱱᱛᱮ ᱞᱚᱥᱚᱜ ᱜᱮᱞᱤᱝ ᱯᱟᱥᱤᱨ ᱠᱮᱫᱟ ᱮᱠᱫᱚᱢ ᱾
ᱟᱪᱪᱷᱟ ᱟᱫᱚ ᱜᱚᱢᱠᱮ ᱠᱟᱛᱷᱟ ᱨᱮᱜᱮ ᱢᱮᱱᱟᱜᱼᱟ ᱡᱮ ᱟᱵᱚ ᱥᱟᱱᱛᱟᱲᱟᱜ ᱮ ᱡᱚᱠᱷᱚᱱ ᱴᱟᱢᱟᱠ ᱨᱩ ᱟᱨ ᱛᱩᱢᱫᱟᱜ ᱨᱩ ᱥᱟᱰᱮᱭᱟ ᱚᱱᱟ ᱫᱚ ᱦᱚᱲᱢᱚ ᱜᱮ ᱦᱤᱞᱟᱹᱜᱼᱟ ᱦᱮᱸ ᱵᱟᱝ?
ᱮᱠᱫᱚᱢ᱾
ᱦᱮᱸ ᱟᱹᱰᱤ ᱱᱟᱯᱟᱭ ᱜᱚᱝᱠᱮ ᱟᱹᱞᱤᱧ ᱵᱟᱹᱞᱤᱧ ᱪᱟᱞᱟᱣ ᱫᱟᱲᱮᱭᱟᱫᱟ ᱱᱚᱣᱟ ᱜᱮ ᱢᱚᱱᱮ ᱨᱮ ᱦᱚᱭᱛᱚ ᱫᱩᱠ ᱛᱟᱦᱮᱸᱭᱮᱱᱟ ᱦᱮᱸ ᱫᱟᱨᱟᱭᱠᱟᱱ ᱥᱮᱨᱢᱟ ᱫᱚ ᱵᱟᱜᱟᱜ ᱦᱩᱭᱩᱜᱼᱟ ᱾
ᱩᱱ ᱵᱚ ᱧᱟᱯᱟᱢ ᱠᱚ ᱜᱮᱭᱟᱥᱮ
ᱛᱟᱦᱚᱞᱮ ᱮᱠᱞᱟ ᱜᱮᱵᱤᱱ ᱪᱟᱞᱟᱣᱟ ᱥᱮ ᱚᱲᱟᱜ ᱜᱚᱢᱠᱮ ᱵᱤᱱ ᱤᱫᱤ ᱛᱚᱨᱟ ᱞᱮᱫᱮᱭᱟᱜᱼᱟ?
ᱦᱮᱸ ᱜᱚᱝᱠᱮ ᱮᱠᱞᱟ ᱫᱚ ᱵᱟᱝ ᱚᱲᱟᱜ ᱜᱟᱡᱠᱮᱞᱤᱧ ᱤᱫᱤ ᱛᱚᱨᱟ ᱞᱮᱫᱮ ᱛᱟᱦᱮᱸᱜᱼᱟ᱾
ᱟᱪᱪᱷᱟ ᱮᱠᱞᱟ ᱟᱪᱠᱟ ᱫᱚ ᱮᱠᱞᱟ ᱪᱟᱞᱟᱜ ᱫᱚ ᱵᱟᱝ ᱜᱚᱝᱠᱮ ᱵᱟᱝ᱾
ᱦᱩᱸ ᱦᱩᱸ ᱜᱚᱝᱠᱮ ᱟᱫᱚ ᱚᱲᱟᱜ ᱜᱚᱝᱠᱮ ᱦᱚᱸ ᱵᱟᱭ ᱧᱮᱞ ᱠᱟᱫ ᱛᱟᱦᱮᱸᱫ ᱟᱞᱮ ᱡᱟᱞᱮ ᱟᱹᱪᱩᱨᱮᱫ ᱦᱮᱡ ᱞᱮᱱ ᱜᱮ᱾
ᱟᱜ ᱟᱪᱪᱷᱟ ᱟᱪᱪᱷᱟ ᱟᱪᱷᱟᱷᱟ ᱜᱟᱹᱰᱤ ᱴᱷᱤᱠ ᱚᱲᱟᱜ ᱠᱚᱜ ᱦᱚᱸ ᱤᱫᱤ ᱫᱚᱨᱠᱟᱨ ᱠᱟᱱ ᱜᱮᱭᱟ ᱦᱮᱸ ᱵᱟᱝ?
ᱦᱚᱭ ᱜᱚᱢᱠᱮ
ᱛᱟᱦᱚᱞᱮ ᱜᱚᱝᱠᱮ ᱛᱮᱦᱮᱧ ᱫᱚ ᱛᱟᱦᱚᱞᱮ ᱮᱸᱻ ᱟᱵᱚ ᱥᱟᱶᱛᱟ ᱨᱮ ᱦᱮᱸ ᱧᱮᱞ ᱮᱫᱟᱞᱤᱧ ᱟᱛᱳ ᱫᱤᱥᱚᱢ ᱠᱚᱨᱮ ᱛᱤᱨᱞᱟᱹ ᱠᱚ ᱚᱱᱠᱟ ᱵᱟᱝᱠᱚ ᱚᱞᱚᱜ ᱯᱟᱲᱦᱟᱣ ᱦᱚᱪᱚᱭᱮᱫ ᱠᱚᱣᱟ ᱵᱩᱡᱷᱟᱹᱣ ᱫᱟᱹᱵᱤᱱ ᱜᱚᱢᱠᱮᱼᱟ᱾ ᱛᱚ ᱱᱚᱣᱟ ᱤᱫᱤ ᱠᱟᱛᱮ ᱛᱮᱦᱮᱧ ᱫᱚ ᱜᱟᱞᱢᱟᱨᱟᱣ ᱜᱚᱫ ᱞᱮᱠᱷᱟᱱ ᱵᱷᱟᱜᱮ ᱵᱷᱟᱜᱮ ᱠᱚᱜ ᱫᱚ ᱜᱳᱢᱠᱮ ᱮᱠ ᱫᱩ ᱟᱞᱚᱪᱚᱱᱟ ᱠᱮᱭᱟ᱾
ᱦᱳᱭ ᱜᱚᱢᱠᱮ ᱮᱠᱫᱚᱢ ᱥᱟᱹᱨᱤ ᱜᱮ ᱱᱚᱜ- ᱚ ᱱᱤᱭᱮ ᱨᱚᱯᱚᱲ ᱦᱚᱸ ᱟᱹᱰᱤ ᱜᱮ ᱞᱟᱹᱠᱛᱤ ᱢᱮᱱᱟᱜᱼᱟ ᱾
ᱴᱷᱤᱠ ᱴᱷᱤᱠ ᱴᱷᱤᱠ ᱛᱟᱦᱞᱮ ᱜᱚᱠᱮ ᱚᱱᱛᱮ ᱟᱹᱛᱩ ᱫᱤᱥᱚᱢ ᱥᱮᱫ ᱟᱯᱮᱥᱮᱫ ᱧᱮᱞᱚᱜ ᱜᱮᱭᱟ ᱚᱱᱠᱟ ᱛᱤᱨᱞᱟᱹ ᱠᱚ ᱱᱚᱝᱠᱟ ᱯᱟᱲᱦᱟᱣ ᱦᱚᱪᱚᱭᱮᱫ ᱠᱚᱣᱟ ᱠᱚ ᱪᱮᱫᱠᱟ ᱧᱮᱞᱚᱜ ᱠᱟᱱᱟ ᱜᱚᱝᱠᱮ ᱢᱟᱱᱮ
ᱦᱳᱭ ᱜᱚᱢᱠᱮ ᱮᱠᱫᱚᱢ ᱥᱟᱹᱨᱤ ᱜᱮ᱾ ᱞᱟᱹᱭ ᱞᱮᱱᱠᱷᱟᱱ ᱧᱮᱞᱚᱜ ᱠᱟᱱᱟ ᱟᱞᱮ ᱥᱮᱫ ᱨᱮᱦᱚᱸ ᱱᱚᱜ-ᱚ ᱱᱚᱝᱠᱟ ᱧᱮᱞᱚᱜ ᱠᱟᱱᱟ
ᱦᱩᱸ
ᱛᱤᱨᱞᱟᱹ ᱠᱚ ᱥᱮ ᱟᱵᱚ ᱢᱟᱹᱭ ᱠᱚ ᱚᱞᱚᱜ ᱫᱚᱠᱚ ᱵᱷᱮᱡᱟᱭᱮᱫ ᱠᱚᱜᱮᱭᱟ ᱟᱨ ᱚᱞᱚᱜ ᱦᱚᱸᱠᱚ ᱪᱟᱞᱟᱜ ᱠᱟᱱ ᱜᱮᱭᱟ ᱪᱟᱞᱟᱣ ᱫᱚ ᱾ ᱚᱱᱠᱟ ᱡᱟᱦᱟᱸ ᱫᱚ ᱦᱟᱭ ᱤᱥᱠᱩᱞ ᱥᱮᱫ ᱠᱚ ᱪᱟᱞᱟᱜ ᱠᱟᱱᱟ ᱚᱞᱚᱜ ᱚᱞᱚᱜ ᱛᱮ᱾ ᱡᱟᱦᱟᱸ ᱫᱚ ᱱᱤᱛᱚᱜ ᱫᱚ ᱢᱟᱫᱽᱫᱷᱚᱢᱤᱠ ᱦᱚᱸ ᱵᱟᱝᱠᱚ ᱯᱟᱞᱚᱱ ᱫᱟᱲᱮᱭᱟᱜ ᱠᱟᱱᱟ ᱜᱚᱢᱠᱮ ᱦᱚᱸᱜ-ᱚᱝᱠᱟ ᱧᱮᱞᱚᱜ ᱠᱟᱱᱟ᱾ ᱦᱚᱜᱼᱚ ᱱᱚᱣᱟ ᱧᱮᱞ ᱨᱮᱱᱟᱜ ᱠᱟᱨᱚᱱ ᱫᱚ ᱵᱟᱝ ᱞᱮᱭ ᱞᱮᱠᱷᱟᱱ ᱡᱟᱦᱟᱸ ᱫᱚ ᱱᱚᱜᱼᱚᱭ ᱡᱮ ᱱᱚᱜᱼᱚᱭ ᱡᱟᱦᱟᱸ ᱫᱚ ᱦᱟᱴ ᱯᱟᱛᱟ ᱠᱚ ᱫᱟᱬᱟᱱ ᱠᱟᱱᱟ ᱟᱹᱛᱷᱟᱹᱲᱤ ᱜᱮ᱾ ᱥᱮ ᱯᱳᱜᱨᱟᱢ ᱠᱚ ᱫᱬᱟᱱ ᱠᱟᱱᱟ ᱩᱱᱠᱷᱟᱱ ᱜᱮ ᱱᱚᱜ ᱚᱚᱭ ᱵᱤᱱ ᱵᱩᱡᱷᱟᱹᱣ ᱫᱟᱲᱮᱭᱟᱜ ᱠᱟᱱ ᱜᱮᱭᱟ ᱛᱚ ᱱᱚᱜᱚᱭ ᱠᱷᱟᱹᱞᱤ ᱠᱷᱟᱹᱞᱤ ᱡᱩᱣᱟᱹᱱ ᱢᱚᱱᱮ ᱠᱚ ᱧᱟᱯᱟᱢ ᱠᱟᱱᱟ ᱨᱚᱯᱚᱲ ᱠᱟᱱᱟ ᱟᱨ ᱠᱚ ᱵᱟᱯᱞᱟᱜ ᱠᱟᱱᱟ,
ᱮᱠᱫᱚᱢ ᱮᱠᱫᱚᱢ ᱟᱹᱲᱤᱡ ᱡᱚᱛ
ᱯᱟᱲᱦᱟᱣ ᱥᱮᱫ ᱠᱷᱚᱱ ᱫᱚᱠᱚ ᱪᱩᱰᱟᱹᱨ ᱪᱟᱞᱟᱜ ᱠᱟᱱᱟ ᱱᱩᱠᱩ ᱫᱚ
ᱥᱟᱨᱤ ᱜᱮ ᱥᱟᱨᱤ ᱜᱮᱵᱤᱱ ᱢᱮᱱ ᱠᱟᱜ ᱧᱮᱞᱚᱜ ᱠᱟᱱ ᱜᱮᱭᱟ ᱱᱤᱛᱳᱜ ᱱᱚᱣᱟ, ᱟᱹᱵᱤᱱ ᱡᱩᱫᱤ ᱵᱤᱱ ᱧᱮᱞᱚᱜ-ᱟ ᱟᱹᱰᱤ ᱵᱟᱲᱛᱤ ᱧᱮᱞᱚᱜ ᱠᱟᱱᱟ ᱛᱮᱦᱮᱧ ᱦᱟᱦᱟᱸ ᱮᱠᱫᱚᱢ ᱚᱞᱚᱜ ᱯᱟᱲᱦᱟᱜ ᱵᱟᱹᱜᱤ ᱠᱟᱛᱮᱫ ᱛᱮᱦᱮᱧ ᱡᱟᱹᱥᱛᱤ ᱧᱚᱜ ᱵᱷᱟᱫᱚᱵ ᱯᱟᱨᱟ ᱯᱚᱨᱚᱵᱽ ᱚᱱᱠᱟᱱᱟᱜ ᱚᱨᱜᱮᱥᱴᱟᱨ ᱱᱚᱝᱠᱟᱱᱟᱜ ᱯᱚᱨᱚᱵᱽ ᱨᱮᱠᱚ ᱡᱚᱯᱲᱟᱜ ᱠᱟᱱᱟ, ᱮᱵᱚᱝ ᱚᱸᱰᱮ ᱠᱚ ᱪᱟᱞᱟᱜ ᱠᱟᱱᱟ ᱟᱨ ᱚᱱᱟ ᱠᱷᱟᱹᱛᱤᱨ ᱛᱮ ᱛᱮᱦᱮᱧ ᱯᱟᱲᱦᱟᱜ ᱠᱚ ᱵᱟᱹᱜᱤᱭᱮᱫᱟ ᱱᱚᱣᱟ ᱫᱚ ᱮᱠ ᱱᱚᱢᱵᱚᱨ ᱥᱟᱨᱤ ᱠᱟᱛᱷᱟ ᱠᱟᱱᱟ᱾ ᱮᱵᱚᱝᱠᱤ ᱛᱮᱦᱮᱧ ᱵᱤᱱ ᱜᱤᱫᱨᱟᱹ ᱠᱚ ᱦᱚᱭ ᱛᱚ ᱠᱚ ᱯᱟᱲᱦᱟᱜ ᱦᱚᱪᱚᱭᱮ ᱠᱚᱣᱟ ᱱᱚᱝᱠᱟ ᱦᱚᱸ ᱧᱮᱞ ᱡᱟᱦᱟᱸ ᱫᱚ ᱠᱤᱱᱛᱩ ᱟᱭᱳ ᱵᱟᱵᱟ ᱠᱤᱱᱛᱩ ᱚᱱᱟ ᱡᱟᱭᱜᱟ ᱨᱮ ᱚᱱᱠᱟ ᱫᱚ ᱜᱚᱲᱚ ᱥᱚᱯᱚᱦᱚᱫ ᱵᱟᱝᱠᱚ ᱠᱚᱞ ᱞᱟᱜᱤᱫ ᱮᱢᱟ ᱠᱚ ᱠᱟᱱᱟ᱾ ᱚᱸᱰᱮ ᱠᱤᱪᱷᱩ ᱜᱮ ᱠᱤᱱᱛᱩ ᱥᱟᱶᱛᱟᱨ ᱨᱮ ᱡᱷᱟᱞᱠᱟᱣ ᱨᱟᱠᱟᱵ ᱠᱟᱱᱟ ᱜᱚᱢᱠᱮ ᱵᱩᱡᱷᱟᱹ ᱮᱫᱟᱵᱤᱱ᱾
ᱮᱫᱚᱢ ᱥᱟᱹᱨᱤ ᱜᱮ ᱜᱳᱢᱠᱮ,
ᱟᱫᱚ ᱟᱵᱤᱱ ᱡᱟᱦᱟᱸ ᱵᱤᱱ ᱞᱟᱹᱭ ᱠᱮᱫᱟ ᱱᱚᱣᱟ ᱫᱚ ᱮᱠᱚᱢ ᱱᱚᱣᱟ ᱫᱚ ᱮᱠᱫ ᱯᱨᱟᱭ ᱱᱚᱣᱟ ᱦᱚᱸ ᱯᱨᱟᱭ-ᱟ ᱜᱚᱴᱟ ᱜᱮ ᱧᱮᱞᱚᱜ ᱠᱟᱱᱟ ᱢᱮᱱᱠᱷᱟᱱ ᱚᱱᱟ ᱥᱟᱶ ᱥᱟᱶᱛᱮ ᱟᱹᱞᱤᱧ ᱞᱤᱧ ᱢᱚᱱᱮᱫᱟ ᱦᱚᱭᱛᱳ ᱱᱚᱣᱟ ᱦᱚᱸ ᱠᱟᱹᱡ ᱪᱚᱞᱟᱝ ᱢᱮᱸᱫ ᱞᱩᱛᱩᱨ ᱞᱮ ᱠᱷᱟᱱ ᱜᱤᱱᱠᱮ ᱮ ᱵᱟᱝ ᱜᱟᱱᱚᱜ-ᱟ᱾ ᱟᱫᱚ ᱜᱚᱝᱠᱮ ᱟᱹᱞᱤᱧ ᱞᱤᱧ ᱢᱮᱱ ᱦᱚᱪᱚᱭᱮᱫᱟ ᱚᱠᱟ ᱞᱮᱠᱟᱛᱮ ᱩᱱᱠᱩ ᱡᱟᱦᱟᱸᱭ ᱜᱚᱝᱠᱟ ᱛᱟᱠᱚ ᱢᱮᱱᱟᱜ ᱠᱚᱣᱟ, ᱚᱠᱟ ᱞᱮᱠᱟ ᱛᱮ ᱵᱩᱡᱷᱟᱹᱣ ᱞᱟᱱ ᱫᱚ ᱡᱮ ᱛᱮᱦᱮᱧ ᱛᱤᱨᱞᱟᱹ ᱠᱚ ᱟᱹᱵᱤᱱᱟᱜ ᱢᱚᱱ ᱪᱮᱫᱭᱟ ᱞᱟᱹᱭ-ᱟ ᱚᱠᱟᱞᱟ ᱜᱚᱲᱚ ᱥᱚᱯᱚᱦᱚᱫ ᱵᱚᱱ ᱮᱢᱟ ᱠᱚ ᱠᱷᱟᱱ ᱡᱮ ᱛᱤᱨᱞᱟᱹ ᱠᱚ ᱟᱨᱦᱚᱸ ᱞᱟᱯᱷᱟᱝ ᱥᱮᱫ ᱠᱚ ᱦᱟᱱ ᱫᱟᱲᱮᱭᱟᱜ,
ᱮᱠᱫᱚᱢ ᱜᱚᱢᱠᱮ ᱟᱹᱞᱤᱧ ᱥᱮᱫ ᱛᱮᱫᱚᱭ ᱞᱮᱭᱟ ᱡᱮ ᱱᱚᱣᱟ ᱠᱚᱫᱚ, ᱢᱮᱱᱠᱷᱟᱱ ᱡᱮ ᱟᱵᱚ ᱥᱟᱱᱟᱢ ᱟᱛᱳ ᱨᱮᱜᱮ ᱱᱚᱝᱠᱟ ᱧᱮᱞᱚᱜ ᱠᱟᱱᱟ᱾ ᱢᱮᱱᱠᱷᱟᱱ ᱟᱵᱚᱜᱮ ᱱᱚᱣᱟ ᱠᱚᱫᱚ ᱟᱵᱚᱜᱮ ᱢᱮᱨᱚᱢ ᱤᱧ ᱟᱞᱮ ᱟᱹᱛᱩ ᱥᱟᱶ ᱥᱟᱶ ᱛᱮ ᱡᱟᱦᱟᱸ ᱟᱞᱮ ᱡᱟᱦᱟᱸ ᱯᱟᱥᱮ ᱟᱨᱮ ᱯᱟᱥᱮᱡ ᱟᱹᱛᱩ ᱠᱚ ᱢᱮᱱᱟᱜ-ᱟ ᱚᱱ ᱚᱱᱟ ᱟᱹᱛᱩ ᱠᱚᱨᱮ ᱤᱧᱦᱚᱸ ᱚᱱᱠᱟ ᱤᱧ ᱵᱩᱡᱷᱟᱹᱣ ᱠᱚᱣᱟ᱾ ᱡᱮ ᱱᱤᱛᱚᱜ ᱫᱚ ᱢᱟᱹᱭ ᱵᱟᱵᱩ ᱛᱟᱠᱚ ᱚᱞᱚᱜ ᱜᱮ ᱵᱷᱮᱡᱟ ᱠᱚᱯᱮ ᱱᱚᱝᱠᱟ ᱳᱛᱷᱳᱲᱤ ᱦᱟᱴᱯᱟᱛᱟ ᱫᱟᱲᱟᱱ ᱪᱮᱛ ᱡᱟᱛᱨᱟ ᱯᱟᱛᱟ ᱧᱮᱞ ᱫᱚ ᱱᱤᱛᱚᱜ ᱫᱚ ᱟᱞᱚᱯᱮ ᱵᱷᱮᱡᱟ ᱠᱚᱛᱟ ᱵᱚᱱᱟ ᱮᱠᱷᱚᱱᱚ ᱱᱚᱣᱟ ᱧᱮᱞ ᱞᱟᱹᱜᱤᱫ ᱮᱠᱷᱱᱚ ᱩᱢᱮᱨ ᱢᱮᱱᱟᱜ ᱟᱠᱟᱫᱟ ᱩᱢᱮᱨ ᱫᱚ ᱟᱹᱰᱤ ᱵᱟᱲᱛᱤ ᱢᱮᱱᱟᱜ ᱟᱠᱟᱫᱟ ᱱᱤᱛᱚᱜ ᱫᱚ ᱚᱞᱚᱜ ᱡᱤᱭᱚᱱ ᱯᱟᱨᱚᱢ ᱪᱟᱞᱟᱣ ᱞᱮᱱᱠᱷᱟᱱ ᱚᱞᱚᱜ ᱡᱤᱭᱚᱱ ᱫᱚ ᱟᱫᱚ ᱵᱟᱭ ᱨᱩᱣᱟᱹᱲᱟ᱾ ᱦᱮᱸ ᱥᱮ ᱵᱟᱝ ᱜᱚᱝᱠᱮ?
ᱮᱠᱫᱚᱢ ᱮᱠᱫᱚᱢ ᱡᱚᱛᱷᱟᱛ ᱠᱟᱛᱷᱟ ᱵᱤᱱ ᱢᱮᱱ ᱠᱟᱫᱟ ᱜᱚᱝᱠᱮ ᱚᱞᱚᱜ ᱡᱤᱭᱚᱱ ᱡᱩᱫᱤ ᱢᱮᱫ ᱫᱷᱟᱣ ᱪᱟᱞᱟᱣ ᱟᱠᱟᱱᱟ ᱜᱚᱝᱠᱮ ᱥᱟᱹᱨᱤᱜᱮ ᱦᱮᱸ ᱠᱟᱛᱷᱟᱞᱤᱧ ᱠᱩᱥᱤᱭᱟᱜ ᱛᱟᱵᱤᱱᱟ ᱡᱮ ᱚᱞᱚᱜ ᱡᱤᱭᱚᱱ ᱫᱚ ᱥᱟᱹᱨᱤᱜ ᱜᱮ ᱵᱟᱝ ᱨᱩᱣᱟᱹᱲᱟ ᱦᱮᱸ ᱵᱟᱝ,
ᱦᱳᱭ ᱜᱚᱝᱠᱮ ᱮᱠᱫᱚᱢ ᱚᱱᱟᱜᱮ ᱱᱚᱣᱟ ᱟᱵᱚ ᱵᱩᱡᱷᱟᱹᱣ ᱠᱚ ᱦᱩᱭᱩᱜ ᱛᱟᱵᱚᱱᱟ ᱡᱮ ᱚᱞᱚᱜ ᱫᱚ ᱟᱫᱚ ᱵᱟᱭ ᱨᱩᱣᱟᱹᱲᱟ ᱱᱚᱜ-ᱚᱭ ᱡᱮ ᱱᱤᱛᱚᱜ ᱢᱟᱹᱭ ᱛᱟᱠᱚ ᱱᱚᱜ-ᱚᱭ ᱡᱮ ᱱᱤᱛᱚᱜ ᱚᱞᱚᱜ ᱵᱟᱹᱜᱤ ᱠᱟᱛᱮᱜ ᱟᱠᱚ ᱡᱟᱶᱟᱭᱚᱜ ᱠᱟᱱᱟ᱾ ᱡᱟᱶᱟᱭ ᱠᱟᱹᱭ ᱚᱲᱟᱜ ᱥᱮᱱ ᱠᱟᱛᱮᱫ ᱧᱮᱞᱚᱜ ᱠᱟᱱᱟ ᱡᱚᱠᱷᱚᱱ ᱦᱟᱱᱟᱨ ᱦᱚᱧᱦᱟᱨᱤᱧ ᱡᱚᱠᱷᱚᱱ ᱠᱟᱹᱴᱤᱡ ᱵᱟᱹᱲᱛᱤ ᱠᱟᱭᱛᱮ ᱠᱟᱹᱢᱤ ᱠᱤᱱ ᱢᱮᱛᱟᱭ ᱠᱷᱟᱱ ᱵᱟᱹᱦᱩ ᱠᱩᱲᱤ ᱩᱱᱠᱷᱟᱱ ᱜᱮ ᱵᱟᱹᱦᱩ ᱠᱩᱲᱤ ᱠᱟᱹᱢᱤ ᱵᱚᱛᱚᱨ ᱛᱮ ᱟᱫᱚ ᱟᱵᱟᱨ ᱡᱟᱱᱟᱢ ᱚᱲᱟᱜ ᱛᱮᱜᱮ ᱧᱤᱨ ᱨᱩᱣᱟᱹᱲ ᱟᱠᱟᱱᱟ᱾ ᱛᱟᱦᱚᱞᱮ ᱜᱚᱝᱠᱮ ᱞᱟᱹᱭ ᱞᱮᱠᱷᱟᱱ ᱩᱱᱤ ᱠᱩᱝᱠᱤᱭᱟᱜ ᱡᱟᱦᱟᱸᱭ ᱩᱱᱤ ᱢᱟᱹᱭᱟ ᱩᱱᱤᱭᱟᱜ ᱟᱭᱟᱜ ᱡᱤᱭᱚᱱ ᱫᱚ ᱞᱟᱹᱭ ᱞᱮᱱᱠᱷᱟᱱ ᱩᱱᱤᱭᱟᱜ ᱫᱚ ᱮᱠᱫᱚᱢ ᱮᱠᱫᱚᱢ ᱟᱹᱰᱤ ᱵᱟᱹᱲᱤᱡ ᱚᱨᱥᱚᱝ ᱨᱮ ᱪᱟᱞᱟᱣ ᱠᱟᱱ ᱛᱟᱭᱟ ᱞᱮᱤᱞᱮᱱ ᱦᱮᱸ ᱥᱮ ᱵᱟᱝ ᱜᱚᱝᱠᱮ ᱵᱟᱝᱫᱚ ᱴᱷᱤᱠ ᱴᱷᱟᱠ ᱮ ᱚᱞᱚ ᱫᱟᱲᱮᱭᱟᱫᱟ, ᱟᱨ ᱵᱟᱝ ᱫᱚ ᱱᱤᱛᱚᱜ ᱩᱱᱤ ᱡᱩᱫᱤ ᱡᱟᱶᱟᱭ ᱠᱟᱛᱮᱜ ᱮ ᱟᱵᱟᱨ ᱱᱚᱸᱰᱮ ᱦᱮᱡ ᱞᱮᱱᱠᱷᱟᱱ ᱩᱱᱤ ᱫᱚ ᱢᱮᱱᱠᱷᱟᱱ ᱱᱤᱛᱚᱜ ᱫᱚ ᱟᱫᱚ ᱰᱩᱸᱜᱣᱟᱹᱠᱩᱲᱤ ᱨᱩᱯ ᱛᱮᱫᱚ ᱵᱟᱠᱚ ᱞᱮᱠᱷᱟ ᱮᱭᱟ᱾
ᱟᱫᱚ ᱦᱚᱜ ᱟᱫᱚ ᱜᱚᱝᱠᱮ ᱥᱟᱶᱛᱟ ᱨᱮ ᱛᱮᱦᱮᱧ ᱱᱚᱣᱟ ᱟᱹᱰᱤ ᱵᱟᱹᱲᱛᱤ ᱠᱟᱭᱛᱮ ᱧᱮᱞᱚᱜ ᱠᱟᱱᱟ᱾ ᱛᱮᱦᱤᱧ ᱮ ᱮᱢᱚᱱ ᱢᱤᱫᱴᱟᱱ ᱯᱚᱨᱤᱵᱮᱥ ᱟᱨ ᱮ ᱚᱱᱟ ᱟᱵᱚ ᱵᱩᱱ ᱡᱩᱜᱽ ᱥᱟᱶᱛᱮ ᱵᱚᱫᱚᱞᱚᱜ ᱠᱟᱱᱟ ᱟᱫᱚ ᱛᱮᱦᱮᱧ ᱜᱚᱝᱠᱮ ᱱᱚᱸᱰᱮ ᱧᱮᱞᱚᱜ ᱠᱟᱱᱟ ᱟᱹᱵᱤᱱ ᱡᱟᱦᱟᱸᱤᱱ ᱞᱟᱹᱭ ᱠᱮᱴᱤᱫᱟ ᱱᱚᱣᱟ ᱟᱹᱰᱤ ᱢᱮᱱ ᱟᱠᱟᱫᱟ ᱜᱚᱢᱠᱮ ᱮᱵᱚᱝ ᱚᱱᱟ ᱨᱮ ᱥᱷᱟᱢ ᱡᱟᱦᱟᱸᱭ ᱡᱩᱣᱟᱹᱱ ᱠᱚ ᱢᱮᱱᱟᱜ ᱠᱚᱣᱟ ᱠᱩᱲᱤ ᱜᱤᱫᱽᱨᱟᱹ ᱠᱚ ᱠᱚᱲᱟ ᱜᱤᱫᱽᱨᱟᱹ ᱠᱚ, ᱱᱩᱝᱩᱣᱟᱜ ᱦᱚᱸ ᱠᱤᱱᱛᱩ ᱵᱩᱡᱷᱟᱹᱣ ᱫᱚ ᱞᱟᱹᱠᱛᱤ ᱠᱟᱱ ᱜᱮᱭᱟ ᱦᱮᱸᱼᱼ ᱟᱹᱵᱤᱱ ᱟᱹᱰᱤ ᱡᱚᱛᱷᱟᱛ ᱠᱟᱛᱷᱟ ᱵᱤᱱ ᱢᱮᱱ ᱠᱟᱛᱷᱟ ᱞᱤᱧ ᱠᱩᱥᱤᱭᱟᱜ ᱛᱟᱹᱵᱤᱱᱟ ᱜᱚᱝᱠᱮ᱾ ᱟ ᱜᱚᱢᱠᱮ ᱚᱲᱟᱜ ᱟᱹᱰᱤ ᱢᱟᱨᱟᱝ ᱵᱮᱯᱟᱨ ᱢᱮᱱᱟᱜᱼᱟ ᱥᱤᱴ ᱡᱩᱫᱤ ᱵᱟᱝ ᱛᱟᱦᱮᱱᱟ ᱜᱚᱢᱠᱮ, ᱥᱟᱹᱨᱤᱜᱮ ᱥᱟᱱᱟᱢ ᱢᱟᱱᱮ ᱢᱟᱨᱥᱟᱞ ᱰᱟᱦᱟᱨᱪᱟᱹ ᱫ ᱜᱮᱭᱟ ᱦᱮᱸ ᱟᱨ ᱥᱤᱠᱷᱱᱟᱹᱛ ᱥᱤᱠᱷᱱᱟᱹᱛ ᱚᱵᱷᱟᱵ ᱞᱮᱱᱠᱷᱟᱱ ᱡᱟᱳᱼᱟ ᱜᱚᱝᱠᱮ ᱦᱮᱸ ᱵᱟᱝ᱾
ᱦᱳᱭ ᱜᱚᱝᱠᱮ
ᱢᱤᱫᱴᱮᱱ ᱜᱚᱞᱯᱷᱚ ᱱᱝᱠᱟ ᱢᱤᱫᱴᱮᱱ ᱟ-ᱼ ᱜᱷᱚᱴᱱᱟᱞᱤᱧ ᱞᱟᱹᱭᱹ ᱵᱤᱱᱟ ᱠᱤᱪᱷᱩ ᱫᱤᱱ ᱞᱟᱦᱟ ᱟᱹᱞᱤᱧ ᱚᱲᱟᱜ ᱥᱮᱫ ᱞᱤᱧ ᱪᱟᱞᱟᱣᱟ ᱛᱚ ᱟᱫᱚ ᱚᱱᱠᱟ ᱧᱮᱞᱚᱜ ᱠᱟᱱᱟ ᱡᱮ ᱢᱤᱫᱴᱮᱱ ᱠᱩᱲᱤ ᱜᱤᱫᱽᱨᱟᱹ ᱢᱟᱹᱭ ᱜᱤᱫᱽᱨᱟᱹ ᱠᱷᱟᱱ ᱟᱫᱚ ᱟᱫᱚ ᱩᱱᱤ ᱛᱚ ᱵᱷᱟᱜᱮ ᱠᱷᱟᱱ ᱚᱞᱚᱜ ᱯᱟᱲᱦᱟᱜ ᱠᱟᱱᱟ ᱴᱷᱤᱠ ᱟᱪᱷᱮ ᱟᱫᱚ ᱧᱮᱞᱚᱜ ᱠᱟᱱᱟ ᱡᱮ ᱞᱟᱯᱷᱟ ᱥᱮᱪᱮᱫ ᱦᱟᱢᱮᱴ ᱥᱟᱱᱟᱭᱮ ᱠᱟᱱᱟ ᱮᱱᱠᱷᱟᱱ ᱚᱲᱟᱜ ᱠᱷᱚᱱ ᱚᱱᱠᱟ ᱛᱮᱢᱚᱱ ᱦᱚᱭᱛᱚ ᱜᱚᱲᱚ ᱥᱚᱯᱚᱦᱚᱫ ᱵᱟᱭ ᱧᱟᱢ ᱮᱫᱟ᱾ ᱦ ᱴᱷᱤᱠᱟᱹᱭ ᱦᱮᱸ ᱟᱫᱚ ᱤᱱᱟᱹ ᱯᱚᱨ ᱛᱟᱦᱞᱮ ᱧᱮᱞ ᱧᱮᱯᱮᱞ ᱠᱚ ᱦᱮᱡ ᱮᱱᱟ ᱯᱮᱲᱟᱚ ᱠᱚ ᱠᱩᱥᱤᱠᱩᱥᱟᱹᱮᱱᱟ ᱦᱮᱸ ᱛᱟᱯᱚᱨᱮ ᱠᱷᱟᱱ ᱵᱩᱞᱣ ᱵᱟᱲᱟ ᱠᱮᱫᱮᱭᱟᱭ ᱱᱚᱝᱠᱟ ᱱᱚᱝᱠᱟ ᱵᱮᱯᱟᱨ ᱚᱛᱱᱟᱹᱜ ᱵᱚᱞᱚᱜᱼᱟ ᱦᱮᱸ, ᱱᱚᱝᱠᱟ ᱵᱮᱯᱟᱨ ᱟᱨ ᱦᱤᱞᱳᱜ ᱫᱚ ᱵᱟᱯᱞᱟ ᱠᱚ ᱨᱮᱵᱷᱮᱱ ᱦᱚᱪᱚ ᱠᱮᱫᱮᱭᱟ᱾ ᱟᱫᱚ ᱜᱚᱝᱠᱮ ᱦᱚᱸᱜᱼᱚᱭ ᱮ ᱢᱤᱫᱴᱟᱝ ᱥᱟᱶᱛᱟ ᱨᱮ ᱱᱚᱜᱼᱚᱭ ᱡᱮ ᱢᱤᱫᱴᱮᱱ ᱢᱟᱹᱭ ᱜᱤᱫᱽᱨᱟᱹ ᱡᱟᱦᱲᱭ ᱨᱤᱧ ᱞᱟᱹᱭ ᱠᱟᱱᱟ, ᱱᱚᱝᱠᱟ ᱛᱮᱦᱮᱧ ᱯᱟᱲᱦᱟᱣ ᱤᱪᱪᱷᱟᱹ ᱛᱟᱦᱮᱸ ᱠᱟᱛᱮ ᱨᱮᱦᱚᱸ ᱛᱮᱦᱮᱧ ᱵᱟᱝᱠᱚ ᱯᱟᱲᱦᱟᱣ ᱦᱚᱪᱚ ᱞᱮᱫᱮᱭᱟ ᱦᱮᱸᱼᱼ
ᱚᱱᱠᱟ ᱡᱚᱢᱚᱜ ᱠᱟᱱᱟ᱾ ᱜᱚᱢᱠᱮ ᱟᱡᱚᱢ ᱧᱟᱢ ᱫᱟᱵᱤᱥ ᱵᱟᱝ?
ᱟᱵᱤᱱ
ᱦᱮᱸ ᱜᱚᱝᱠᱮ ᱠᱟᱹᱴᱤᱡ ᱴᱟᱣᱟᱨ ᱯᱨᱚᱵᱞᱮᱢ ᱮ ᱛᱟᱱᱟᱭ ᱵᱟᱝ ᱟᱡᱚᱢᱚᱜᱼᱼ
ᱟᱪᱪᱷᱟ ᱟᱪᱪᱷᱟ ᱞᱤᱧᱟᱜ ᱨᱚᱲ ᱵᱮᱤᱱ ᱟᱡᱚᱢ ᱞᱮᱫᱟ ᱥᱮ ᱵᱟᱝ ᱡᱮᱞᱞᱤᱧ ᱢᱮᱱ ᱠᱮᱫᱟ ᱛᱟᱞᱮ?
ᱯᱩᱨᱟᱹ ᱫᱚ ᱵᱟᱹᱞᱤᱧ ᱟᱸᱡᱚᱢ ᱞᱮᱫ ᱛᱟᱦᱮᱸᱱᱟ ᱡᱮ ᱱᱚᱜᱼᱚᱭ ᱡᱮ ᱵᱤᱱ ᱞᱟᱹᱭ ᱠᱮᱫ ᱫᱚ ᱡᱮᱼᱼ ᱩᱱᱤ ᱠᱩᱲᱤ ᱜᱤᱫᱽᱨᱟᱹ ᱛᱚ ᱚᱞᱚᱜ ᱵᱷᱟᱜᱤ ᱦᱚᱪᱟᱹ ᱠᱟᱛᱮᱮᱫ ᱞᱟᱹᱭ ᱠᱮᱫ ᱫᱚᱴ? ᱚᱸᱰᱮ ᱠᱷᱚᱱ ᱠᱟᱹᱴᱤᱡ ᱞᱟᱹᱭᱟᱜ ᱵᱤᱱ?
ᱦᱮᱸ ᱚᱞᱚᱜ ᱠᱚ ᱵᱟᱹᱜᱤ ᱦᱚᱪᱚ ᱠᱮᱫᱮᱭᱟ ᱛᱟᱨᱯᱚᱨ ᱛᱟᱦᱞᱮ ᱚᱞᱚᱜ ᱵᱟᱹᱜᱤ ᱦᱚᱪᱚᱚᱝᱠᱮ ᱚᱠᱟ ᱞᱮᱠᱟ? ᱢᱟᱱᱮᱼᱼ ᱚᱞᱚᱜ ᱫᱚ ᱵᱟᱠᱚ ᱚᱞᱚᱜ ᱢᱮᱛᱟᱭ ᱠᱟᱱᱟ ᱠᱚ ᱡᱮ ᱤᱱᱟᱹᱜ ᱜᱮᱢ ᱚᱞᱚᱜᱼᱟ ᱦᱮᱸ ᱤᱱᱟᱹᱜ ᱜᱮᱢ ᱚᱞᱚᱜᱼᱟ᱾ ᱚᱞᱚᱜ ᱵᱟᱝ ᱦᱩᱭᱩᱜᱼᱟ ᱯᱮᱲᱟ ᱧᱮᱞ ᱧᱮᱯᱮᱞ ᱫᱚᱼᱼ ᱢᱟᱱᱮ ᱠᱩᱲᱤ ᱜᱤᱫᱽᱨᱟᱹ ᱧᱮᱞ ᱧᱮᱞᱜᱮ ᱪᱚᱨᱚᱠᱟᱭ ᱢᱟᱹᱭ ᱜᱤᱫᱽᱨᱟᱹ ᱴᱟᱜᱼᱼ ᱠᱚ ᱞᱟᱹᱭᱫᱟ ᱟᱫᱚ ᱚᱞᱚᱜ ᱫᱚ ᱵᱟᱝ ᱦᱩᱭᱩᱜᱼᱟ ᱡᱟ ᱚᱞᱚᱜ ᱦᱩᱭᱩ ᱠᱟᱱᱟ ᱦᱩᱭ ᱠᱟᱱᱟ ᱦᱮᱸ ᱟᱞᱮ ᱫᱚ ᱚᱦᱚᱞᱮᱼᱼ ᱯᱟᱲᱦᱟᱣᱪᱚᱮ ᱢᱚᱡᱽ ᱜᱚᱝ ᱟ ᱦᱚᱜᱼᱚᱭᱚᱝᱠᱟᱛᱮ ᱜᱚᱝᱠ ᱧᱮᱞ ᱧᱮᱯᱮᱞ ᱦᱮᱡ ᱮᱱᱟ᱾ ᱯᱮᱲᱟ ᱠᱚ ᱦᱮᱡ ᱱᱟ ᱛᱟᱨᱯᱚᱨᱮ ᱠᱩᱥᱤ ᱠᱩᱥ ᱞᱮᱱᱟ ᱠᱚ ᱵᱩᱡᱷᱟᱹᱣ ᱵᱟᱲᱟ ᱠᱮᱫᱮᱭᱟᱠᱚ ᱦᱮᱸ ᱛᱟᱯᱚᱛᱮ ᱱᱤᱛᱚᱜ ᱠᱚ ᱡᱟᱶᱟᱭ ᱠᱟᱱᱟ ᱦᱚᱜᱝᱠᱟ ᱛᱟᱦᱚᱞᱮ ᱜᱚᱝᱠᱮ ᱦᱚᱜᱼᱚᱭ ᱡᱮ ᱢᱤᱫᱴᱮᱱ ᱠᱩᱲᱤ ᱜᱤᱫᱽᱨᱟᱹᱣᱟᱜᱼᱼ ᱯᱟᱲᱦᱟᱣ ᱤᱪᱪᱟᱹ ᱛᱟᱦᱮᱸ ᱠᱟᱛᱮ ᱨᱮᱦ ᱛᱦᱧ ᱵᱟᱝ ᱠᱚ, ᱠᱚ ᱯᱟᱲᱦᱟᱣ ᱦᱚᱪᱚᱭᱮᱫ ᱠᱚᱣᱟ ᱛᱮᱦᱮᱧ ᱜᱚᱢᱠᱮ ᱱᱩᱭ ᱫᱚ ᱵᱷᱩᱭ ᱢᱚᱛᱚ ᱫᱚ ᱵᱟᱝ ᱥᱟᱶᱟᱨ ᱟᱨᱚ ᱠᱩᱲ ᱜᱤᱫᱽᱨᱟᱹ ᱢᱮᱱᱟᱜ ᱠᱚᱣᱟ ᱚᱱᱠᱟᱭᱮᱫ ᱠᱚᱣᱟ ᱠᱚ ᱛᱟᱦᱚᱞᱮ ᱜᱚᱝᱠᱮ ᱱᱚᱣᱟ ᱤᱫᱤᱠᱟ ᱠᱟᱛᱮᱜ ᱟᱵᱤᱱ ᱪᱮᱫ ᱵᱤᱱ ᱢᱮᱱᱟ ᱛᱮᱦᱤᱧ ᱠᱩᱲᱤ ᱜᱤᱫᱽᱨᱟᱹ ᱡᱩᱫᱤ ᱵᱟᱠᱚ ᱞᱟᱦᱟᱜ ᱛᱟᱵᱚᱱᱟ ᱥᱤᱠᱷᱱᱟᱹᱛ ᱛᱮ ᱛᱟᱦᱚᱞᱮ ᱛᱮᱦᱮᱧ ᱟᱵᱚᱣᱟᱜ ᱥᱟᱶᱛᱟ ᱥᱮ ᱟᱵᱚᱣᱟᱜ ᱡᱟᱦᱟᱸ? ᱥᱟᱱᱛᱟᱲ ᱥᱟᱶᱛᱟ ᱢᱟᱨᱭᱟᱜ ᱫᱤᱱ ᱢᱟ ᱚᱱᱟᱠᱤ ᱴᱷᱤᱠ ᱦᱩᱭᱩᱜ ᱠᱟᱱᱟ ᱱᱚᱣᱟ ᱠᱤ?
ᱜᱚᱝᱠᱮ ᱱᱚᱣᱟ ᱫᱚ ᱠᱤᱱᱛᱩ ᱞᱟᱹᱭ ᱞᱮᱠᱷᱟᱱ ᱱᱚᱣᱟ ᱫᱚ ᱟᱵᱚ ᱥᱚᱫᱚᱨ ᱛᱟᱦᱚᱞᱮ ᱟᱹᱰᱤ ᱢᱤᱫᱴᱟᱝ ᱵᱟᱹᱲᱤᱡ ᱚᱨᱥᱚᱝ ᱧᱮᱞᱚᱜ ᱠᱟᱱᱟ ᱠᱩᱲᱤ ᱦᱚᱯᱚᱱ ᱪᱚᱞ ᱨᱮ᱾ ᱥᱟᱹᱨᱤ ᱫᱚ ᱥᱟᱹᱨᱤ ᱜᱮ ᱠᱟᱱᱟ ᱢᱮᱱ ᱠᱷᱟᱱ ᱦᱮᱸᱼᱼ ᱢᱮᱱ ᱠᱷᱟᱱ ᱱᱚᱜᱼᱚ ᱱᱚᱣᱟ ᱫᱚ ᱟᱵᱚᱨᱮᱱ ᱜᱚ ᱵᱟᱵᱟ ᱛᱟᱠᱚ ᱵᱩᱡᱷᱟᱹᱣ ᱞᱟᱹᱠᱛᱤ ᱢᱮᱱᱟᱜ ᱛᱟᱠᱚᱣᱟ᱾ ᱦᱮᱸ ᱢᱩᱭ ᱡᱚᱠᱷᱚᱱᱮ ᱞᱟᱹᱭᱟᱭ ᱡᱮ ᱤᱧ ᱫᱚ ᱟᱫᱚ ᱱᱤᱛᱚᱜ ᱫᱚ ᱚᱞᱚᱜ ᱢᱩᱪᱟᱹᱫ ᱮᱱ ᱛᱤᱧᱟ᱾ ᱦᱮᱸ ᱱᱤᱛᱚᱜ ᱡᱩᱫᱤ ᱯᱮ ᱞᱟᱹᱭ ᱠᱷᱟᱱ ᱫᱚ ᱱᱤᱛᱚᱜ ᱫᱚᱯᱮ ᱜᱚᱝ ᱫᱟᱲᱮᱭᱟᱹᱧ ᱠᱮᱭᱟ᱾ ᱦᱮᱸ ᱡᱚᱠᱷᱚᱱ ᱢᱟᱹᱭᱮ ᱞᱟᱹᱭᱟ ᱩᱱᱫᱚ ᱱᱚᱜᱼᱚ ᱱᱚᱣᱟ ᱡᱤᱱᱤᱥ ᱴᱟᱜ ᱫᱚ ᱥᱚᱵᱟᱜ ᱠᱟᱱᱟ ᱢᱮᱱᱠᱷᱟᱱ ᱢᱮᱱᱠᱷᱟᱱ ᱡᱮ ᱱᱚᱜᱼᱚ ᱱᱤᱛᱚᱜ ᱫᱚ ᱞᱟᱹᱭ ᱞᱮᱱᱠᱷᱟᱱ ᱱᱚᱣᱟ ᱫᱚ ᱜᱚᱜᱚ ᱵᱟᱵᱟ ᱠᱤᱱ ᱡᱳᱨ ᱡᱳᱵᱚᱨ ᱛᱮᱠᱤᱱ ᱜᱚᱢᱠᱮᱭᱟ ᱜᱚᱢᱠᱮ ᱞᱟᱹᱭ ᱟᱹᱞᱤᱧᱟᱜ ᱞᱟᱹᱭ ᱛᱮᱫᱚ᱾
ᱟᱵᱤᱱᱟᱜ ᱫᱚ ᱡᱚᱛᱷᱟᱛ ᱠᱟᱛᱷᱟ ᱵᱤᱱ ᱢᱮᱱ ᱠᱟᱫᱟ ᱱᱚᱣᱟ ᱫᱚ ᱱᱚᱣᱟ ᱜᱮᱛᱚ ᱧᱮᱞᱚᱜ ᱠᱟᱱᱟ ᱟᱨ ᱛᱮᱦᱮᱧ